ᱦᱚᱸ ᱾ ᱦᱮᱞᱳ ᱾
ᱦᱮᱸ ᱦᱮᱞᱳ ᱾
ᱦᱳᱭ ᱡᱚᱦᱟᱨ ᱜᱮ ᱾
ᱦᱮᱸ ᱡᱚᱦᱟᱨ ᱜᱮ ᱾
ᱢᱮᱱᱮᱫ ᱠᱟᱱᱟᱞᱤᱧ ᱟᱹᱞᱤᱧᱟᱜ ᱟᱲᱟᱝ ᱟᱸᱡᱚᱢ ᱧᱟᱢᱚᱜ ᱠᱟᱱ ᱜᱮᱭᱟ ᱢᱚᱡᱽ ᱜᱮ?
ᱦᱮᱸ ᱦᱮᱸ ᱢᱚᱡᱽ ᱜᱮ ᱟᱸᱡᱚᱢᱚᱜ ᱠᱟᱱᱟ ᱞᱟᱹᱭ ᱵᱮᱱ ᱢᱟ ᱾
ᱚ ᱾ ᱟᱵᱤᱱᱟᱜ ᱟᱲᱟᱝ ᱦᱚᱸ ᱴᱷᱤᱠ ᱱᱟᱯᱟᱭ ᱜᱮ ᱟᱸᱡᱚᱢᱚᱜ ᱠᱟᱱ ᱛᱟᱵᱤᱱᱟ ᱾
ᱟᱪᱪᱷᱟ ᱾
ᱛᱚᱵᱮ ᱱᱟᱯᱟᱭ ᱜᱮᱭᱟ ᱦᱮᱸ ᱱᱟᱯᱟᱭ ᱜᱮᱭᱟᱵᱮᱱ ᱛᱚ?
ᱦᱮᱸ ᱱᱟᱯᱟᱭ ᱜᱮᱭᱟ ᱞᱤᱧ, ᱟᱵᱤᱱ ᱫᱚ?
ᱦᱳᱭ, ᱟᱹᱞᱤᱧ ᱦᱚᱸ ᱱᱟᱯᱟᱭ ᱜᱮ ᱢᱮᱱᱟᱜ ᱵᱟᱲᱟ ᱟᱠᱟᱫ ᱞᱤᱧᱟᱹ ᱟᱨ ᱚᱲᱟᱜ ᱨᱮᱱ ᱥᱟᱱᱟᱢ ᱦᱚᱲ ᱠᱚᱦᱚᱸ ᱟᱹᱰᱤ ᱱᱟᱭ ᱱᱟᱯᱟᱭ ᱜᱮ ᱢᱮᱱᱟᱜ ᱵᱟᱲᱟ ᱟᱠᱟᱫ ᱠᱚᱣᱟ?
ᱱᱚᱝᱠᱟ ᱜᱮ ᱡᱚᱛᱚ ᱡᱮᱢᱚᱱ ᱵᱚᱱ ᱛᱟᱸᱦᱮᱱ ᱡᱚᱛᱚ ᱦᱚᱲ ᱜᱮ ᱱᱟᱭ ᱱᱟᱯᱟᱭ ᱟᱨ ᱠᱟᱹᱢᱤ ᱨᱮᱦᱚᱸ ᱥᱤᱡᱚᱱ ᱠᱟᱱᱟ ᱚᱱᱟ ᱱᱟᱯᱟᱭ ᱵᱚᱱ ᱛᱟᱸᱦᱮᱱᱟ ᱛᱚᱵᱮ ᱥᱮᱱ ᱢᱚᱡᱽ ᱛᱮᱵᱚᱱ ᱠᱟᱹᱢᱤ ᱡᱚᱝᱟᱱᱟ ᱾
ᱦᱮᱸ ᱾
ᱛᱚᱵᱮ ᱢᱮᱱᱮᱫ ᱠᱟᱱᱟᱹᱞᱤᱧ ᱦᱟᱸᱜ ᱟᱵᱮᱱ ᱴᱷᱮᱡ ᱠᱷᱚᱱ ᱚᱱᱠᱟ ᱡᱟᱦᱟ ᱵᱮᱠᱜᱨᱟᱣᱩᱱᱰ ᱥᱟᱣᱩᱱᱰ ᱟᱸᱡᱚᱢ ᱟᱸᱡᱚᱢᱚᱜ ᱠᱟᱱᱟ ᱦᱟᱸᱜ ᱛᱚ ᱛᱷᱚᱲᱟ ᱚᱱᱟ ᱾ ᱤᱭᱟᱹ ᱚᱪᱚᱭ ᱵᱮᱱ ᱦᱟᱸᱜ ᱡᱟᱛᱮ ᱡᱮᱢᱚᱱ ᱵᱟᱝ ᱟᱸᱡᱚᱢ ᱵᱚᱞᱚᱜ ᱱᱚᱰᱮ ᱛᱚᱵᱮ ᱪᱮᱫ ᱵᱮᱱ ᱪᱮᱠᱟᱭ ᱠᱟᱱᱟ ᱛᱚᱵᱮ
ᱱᱤᱛᱚᱜ ᱫᱚ ᱚᱲᱟᱜ ᱨᱮᱜᱮ ᱢᱮᱱᱟᱜ ᱞᱤᱧᱟᱹ
ᱟᱸᱡᱪᱷᱟ ᱛᱚ ᱢᱮᱱᱮᱫ ᱠᱟᱱᱟᱞᱤᱧ ᱟᱯᱮ ᱥᱮᱫ ᱫᱚ ᱦᱟᱸᱜ ᱵᱚᱨᱛᱚᱢᱟᱱ ᱫᱟᱜ ᱡᱟᱹᱨᱤ ᱠᱚᱨᱮᱱᱟᱜ ᱟᱸ ᱥᱤᱡᱮᱱ ᱵᱟᱝᱦᱟᱸᱜ ᱪᱮᱫ ᱞᱮᱠᱟ ᱪᱟᱞᱟᱜ ᱠᱟᱱ ᱛᱷᱚᱲᱟ ᱜᱟᱱ ᱠᱟᱹᱴᱤᱡ ᱞᱟᱹᱭ ᱵᱮᱱ
ᱫᱟᱜ ᱡᱟᱹᱲᱤ ᱠᱚᱫᱚ ᱟᱞᱮ ᱥᱮᱫ ᱫᱚ ᱢᱟᱱᱮ ᱱᱟᱯᱟᱭ ᱜᱮ ᱦᱩᱭᱩᱜ ᱠᱟᱱᱟ ᱢᱟᱱᱮ ᱩᱸᱜ ᱵᱟᱹᱭᱦᱟᱹᱲ ᱠᱚᱨᱮ ᱫᱚ ᱢᱚᱴᱟᱢᱩᱴᱤ ᱨᱚᱦᱚᱭ ᱠᱟᱫᱟᱞᱮ ᱜᱚᱴᱟᱜᱮ ᱟᱨ ᱱᱚᱛᱮ ᱜᱷᱩᱴᱩ ᱥᱮᱫ ᱜᱮ ᱢᱮᱱᱟᱜ ᱟᱠᱟᱫᱟ ᱟᱯᱮ ᱥᱮᱫ ᱫᱚ ᱚᱠᱟᱞᱮᱠᱟ?
ᱦᱳᱭ ᱟᱞᱮ ᱥᱮᱫ ᱦᱚᱸ ᱫᱟᱜ ᱡᱟᱹᱨᱤ ᱫᱚ ᱦᱟᱸᱜ ᱟᱸᱦ ᱟᱸᱜ ᱦᱮᱸ ᱵᱟᱨᱯᱮ ᱫᱤᱱ ᱠᱷᱚᱱ ᱫᱚ ᱟᱹᱰᱤ ᱱᱟᱭ ᱱᱟᱯᱟᱭ ᱜᱮᱦᱟᱸᱜ ᱫᱟᱜ ᱮᱜ ᱠᱟᱱᱟ ᱫᱤᱱ ᱨᱮᱫᱚ ᱵᱟᱭ ᱫᱟᱜ ᱠᱟᱫᱟ ᱧᱤᱫᱟᱹ ᱜᱮᱦᱟᱜ ᱫᱟᱜ ᱠᱟᱫᱟ ᱟᱫᱚ ᱚᱱᱮ ᱠᱩ ᱢᱮᱱᱟ ᱟᱯᱱᱟᱨᱟᱜ ᱢᱚᱱ ᱞᱮᱠᱟᱛᱮ ᱢᱤᱞᱟᱹᱣ ᱱᱟᱦᱟᱜ ᱢᱤᱞᱟᱹᱣ ᱫᱚ ᱡᱮᱞᱮᱠᱟ ᱫᱤᱱ ᱥᱮᱫ ᱵᱚ ᱡᱩᱫᱤ ᱵᱚᱱ ᱠᱟᱹᱢᱤ ᱵᱟᱲᱟᱭ ᱠᱷᱟᱱ ᱡᱩᱫᱤ ᱫᱟᱜᱽ ᱜᱮ ᱠᱷᱟᱱᱮ ᱛᱚᱵᱮ ᱠᱟᱹᱢᱤ ᱵᱟᱲᱟᱭ ᱦᱚᱸ ᱮᱛᱮᱜ ᱢᱚᱪ ᱵᱟᱝ ᱤᱠᱟᱹᱜᱼᱟ ᱵᱟᱝ ᱛᱚ ᱫᱤᱱ ᱥᱮᱫ ᱫᱚ ᱥᱤ ᱤᱭᱟᱹ ᱥᱤᱛᱩᱝ ᱞᱮᱫ ᱜᱮᱭᱟᱭ ᱡᱩᱫᱤ ᱦᱚᱸ ᱥᱤᱛᱩᱝ ᱞᱮᱫ ᱜᱮᱭᱟ ᱛᱚᱵᱮ ᱩᱱᱟᱹᱜ ᱟᱜ ᱢᱟᱱᱮ ᱨᱟᱴᱟᱣ ᱥᱤᱛᱩᱝ ᱫᱚ ᱮᱛᱮᱫ ᱵᱟᱝ ᱛᱟᱦᱮᱸ ᱠᱟᱱᱟ ᱛᱷᱚᱲᱟ ᱛᱷᱚᱲᱟᱭ ᱥᱤᱛᱩᱝ ᱞᱮᱫᱟ ᱟᱨ ᱦᱚᱭ ᱦᱚᱸ ᱟᱹᱰᱤ ᱱᱟᱭ ᱱᱟᱯᱟᱭ ᱜᱤ ᱦᱚᱭ ᱵᱟᱲᱟ ᱞᱮᱫᱟ᱾ ᱛᱚᱵᱮ ᱧᱤᱫᱟᱹ ᱥᱮᱫ ᱫᱟᱜ ᱠᱮᱫᱟ ᱛᱚ ᱛᱚᱵᱮ ᱛᱮᱦᱮᱧᱟᱜ ᱫᱤᱱ ᱫᱚ ᱟᱹᱰᱤ ᱱᱟᱯᱟᱭ ᱜᱮ ᱯᱟᱨᱚᱢ ᱱᱟ ᱛᱚ ᱵᱟᱨ ᱫᱤᱱ ᱠᱷᱚᱡ ᱟᱹᱜ ᱦᱮᱸ ᱢᱮᱱ ᱠᱮᱫᱟᱞᱤᱧ ᱵᱟᱨ ᱫᱤᱱᱮ ᱫᱟᱜ ᱠᱮᱫ ᱠᱷᱟᱹᱛᱤᱨ ᱛᱮ ᱟᱨ ᱫᱟᱜ ᱞᱟᱹᱜᱤᱫ ᱛᱮᱦᱚᱸ ᱮᱛᱮᱫ ᱢᱟᱱᱮ ᱞᱮ ᱟᱣᱥᱟᱱᱮᱱᱟ ᱟᱨ ᱚᱱᱟ ᱞᱟᱦᱟ ᱫᱤᱱ ᱢᱟ ᱛᱮᱫ ᱟᱞᱮ ᱢᱟ ᱦᱟᱸᱜ ᱟ ᱫᱟᱜ ᱵᱟᱝ ᱛᱟᱦᱮᱸ ᱠᱟᱱ ᱛᱟᱞᱮᱭᱟ ᱟᱨ ᱛᱤᱨᱤᱡ ᱡᱩᱱ ᱚᱠᱛᱮ ᱥᱮ ᱚᱱᱟ ᱞᱟᱦᱟ ᱛᱟᱭᱚᱢ ᱜᱮ ᱦᱟᱸᱜ ᱡᱩᱫᱤ ᱦᱚᱸᱭ ᱫᱟᱜ ᱞᱮ ᱨᱮᱦᱚᱸ ᱥᱮ ᱠᱷᱮᱛ ᱨᱮᱦᱚᱸ ᱡᱩᱫᱤ ᱦᱚᱸ ᱫᱟᱜ ᱛᱟᱦᱮᱸ ᱠᱷᱮᱛ ᱨᱮᱦᱚᱸ ᱡᱩᱫᱤ ᱢᱟᱱᱮ ᱟ ᱵᱟᱨᱯᱮ ᱫᱤᱱ ᱨᱚᱦᱚᱭ ᱵᱟᱲᱟ ᱠᱟᱛ ᱛᱚ ᱚᱱᱟ ᱢᱟ ᱥᱤᱛᱩᱝ ᱵᱟᱲᱟᱭ ᱠᱮᱫ ᱠᱷᱟᱡ ᱛᱚ ᱟᱸᱡᱮᱫ ᱥᱤᱛᱩᱢ ᱵᱟᱲᱟᱭᱮᱱᱟ ᱛᱚ ᱟᱫᱚ ᱟᱸᱡᱮᱫ ᱵᱟᱲᱟᱭᱮᱱ ᱠᱷᱟᱡ ᱛᱚᱵᱮ ᱡᱤᱨᱟᱹᱣ ᱦᱟᱛᱟᱲ ᱠᱟᱱ ᱛᱟᱦᱮᱱᱟᱞᱮ ᱟᱨ ᱵᱟᱨ ᱦᱟᱯ ᱦᱟᱯᱛᱟ ᱥᱮ ᱯᱮ ᱦᱟᱯᱛᱟ ᱜᱮ ᱦᱩᱭᱩᱜ ᱠᱟᱱᱟ ᱚᱱᱮ ᱚᱝᱠᱟ ᱠᱚᱭᱚᱜ ᱯᱟᱨᱚᱢ ᱠᱮᱫᱟᱞᱮ ᱟᱨ ᱡᱩᱫᱤ ᱦᱚᱸ ᱵᱟᱭ ᱫᱟᱜ ᱞᱮᱫᱟ ᱚᱵᱚᱭᱥᱮ ᱮᱴᱟᱜ ᱪᱮᱫ ᱠᱚᱪᱚᱝ ᱞᱮ ᱠᱟᱹᱢᱤ ᱠᱮᱫᱟ ᱛᱚᱵᱮ ᱦᱮᱸ ᱫᱟᱜ ᱞᱮᱠᱷᱟᱡ ᱫᱚ ᱚᱱᱮ ᱠᱩ ᱢᱮᱱᱟ ᱟ ᱠᱟᱹᱢᱤ ᱥᱟᱹᱭᱛᱟᱹᱣ ᱠᱟᱛᱮᱫ ᱮ ᱡᱤᱨᱟᱹᱜ ᱟᱹᱵᱩᱱ ᱥᱮ ᱮᱴᱟᱜ ᱪᱮᱫ ᱪᱚᱝ ᱠᱚᱵᱚᱱ ᱠᱟᱹᱢᱤᱭᱟ ᱚᱱᱮ ᱚᱱᱠᱟᱱᱟᱜ ᱢᱤᱫᱴᱮᱡ ᱟᱥ ᱛᱟᱦᱮᱱᱟ ᱛᱚ ᱟᱫᱚ ᱚᱱᱟ ᱟᱥ ᱞᱮᱠᱟ ᱢᱟ ᱵᱟᱝ ᱦᱩᱭᱞᱮᱱ ᱜᱮᱭᱟ ᱟᱫᱚ ᱩᱯᱟᱹᱭ ᱮᱢ ᱢᱟ ᱵᱟᱹᱱᱩᱜ ᱜᱮᱭᱟ ᱛᱚ ᱚᱱᱮ ᱚᱝᱠᱟ ᱢᱟᱱᱮ ᱟᱞᱮ ᱥᱮᱫ ᱫᱚ ᱯᱟᱨᱚᱢ ᱱᱟ
ᱟᱝ
ᱛᱚ ᱢᱮᱱ ᱠᱮᱫᱟᱞᱤᱧ ᱟᱯᱮ ᱫᱚ ᱦᱟᱸᱜ ᱟ ᱟᱯᱷᱚᱨ ᱠᱚᱫᱚ ᱯᱮ ᱨᱚᱦᱚᱭ ᱪᱟᱵᱟ ᱵᱟᱲᱟ ᱠᱮᱫᱟ ᱥᱮ ᱟᱹᱣᱨᱤ
ᱢᱚᱴᱟᱢᱩᱴᱤ ᱱᱚᱛᱮ ᱜᱷᱩᱴᱩ ᱥᱮᱫ ᱜᱮ ᱢᱮᱱᱟᱜ ᱟᱠᱟᱫᱟ ᱟᱨ ᱤᱭᱟᱹ ᱠᱚᱫᱚ ᱵᱟᱫᱽ ᱵᱟᱹᱠᱤ ᱫᱚ ᱟᱛᱚᱜ ᱵᱟᱹᱭᱦᱟᱹᱲ ᱥᱮᱫ ᱫᱚ ᱚᱱᱛᱮ ᱫᱚ ᱨᱚᱦᱚᱭ ᱪᱟᱵᱟ ᱦᱩᱭ ᱠᱟᱱᱟ ᱟᱫᱚ ᱜᱷᱩᱴᱩ ᱥᱮᱫ ᱫᱚ ᱛᱚᱞᱟ ᱠᱚ ᱠᱟᱹᱴᱤᱡ ᱜᱮᱭᱟ ᱢᱚ ᱯᱚᱨᱮ ᱧᱚᱜ ᱛᱮᱞᱮ ᱛᱚᱞᱟᱣ ᱠᱟᱫᱟ᱾
ᱦᱳᱭ ᱟᱪᱷᱟ ᱟᱪᱷᱟ
ᱚᱱᱟ ᱠᱷᱟᱹᱛᱤᱨ ᱛᱮ ᱟᱫᱚ ᱠᱟᱹᱴᱤᱡ ᱫᱤᱨᱤ ᱧᱚᱜᱚᱜᱼᱟ
ᱦᱳᱭ ᱟᱞᱮ ᱦᱚᱸᱢᱟ ᱚᱱᱮ ᱡᱮ ᱦᱟᱸᱜ ᱵᱟᱭ ᱫᱟᱜ ᱵᱟᱲᱟ ᱞᱮᱫᱟ ᱩᱱ ᱥᱚ ᱥᱚᱢᱚᱭ ᱜᱮ ᱦᱟᱸᱜ ᱟ ᱰᱟᱹᱰᱤ ᱠᱚᱨᱮᱱᱟᱜ ᱫᱟᱜ ᱞᱮ ᱧᱟᱢ ᱵᱟᱲᱟᱭᱮᱫ ᱠᱟᱱ ᱛᱟᱦᱮᱱᱟ ᱚᱝᱠᱟ ᱜᱮ ᱪᱚᱯᱚᱫ ᱡᱟᱭᱜᱟ ᱠᱚ ᱠᱚᱨᱮ ᱦᱚᱸ ᱮᱛᱮᱜ ᱪᱚᱯᱚᱫ ᱠᱚᱨᱮ ᱮᱛᱮᱜ ᱡᱟᱭᱜᱟ ᱢᱮᱱᱟᱜ ᱛᱟᱞᱮᱭᱟ ᱛᱷᱚᱲᱟ ᱛᱷᱩᱲᱤ ᱟᱫᱚ ᱚᱸᱰᱮ ᱜᱮ ᱦᱟᱸᱜ ᱞᱮ ᱨᱚᱦᱚᱭ ᱠᱮᱜ ᱠᱷᱟᱹᱛᱤᱨ ᱛᱮ ᱥᱮ ᱰᱟᱹᱰᱤ ᱨᱮᱭᱟᱜ ᱫᱟᱜ ᱞᱮ ᱧᱟᱢ ᱮᱱᱮ ᱮᱠᱟᱱ ᱠᱷᱟᱹᱛᱤᱨ ᱛᱮ ᱦᱟᱸᱜ ᱛᱷᱚᱲᱟ ᱜᱟᱱ ᱞᱮ ᱟᱣᱥᱟᱱ ᱧᱚᱜ ᱮᱱᱟ ᱟᱨ ᱜᱷᱩᱴᱩ ᱨᱮᱭᱟᱜ ᱢᱟ ᱦᱟᱸᱜ ᱫᱟᱜ ᱵᱟᱝ ᱛᱟᱦᱮᱸ ᱠᱟᱱ ᱠᱷᱟᱹᱛᱤᱨ ᱛᱮᱢᱟ ᱵᱟᱞᱮ ᱫᱟ ᱤᱭᱟᱹ ᱨᱚᱦᱚᱭ ᱫᱟᱲᱮ ᱠᱟᱣᱫᱟ ᱟᱫᱚ ᱵᱚᱞᱮ ᱛᱤᱦᱤᱧ ᱜᱮᱞᱮ ᱮᱦᱚᱵ ᱠᱟᱱᱟ ᱟᱫᱚ ᱛᱤᱦᱤᱧ ᱞᱮ ᱮᱦᱚᱵ ᱠᱟᱱ ᱠᱷᱟᱡ ᱛᱚ ᱯᱮ ᱯᱩᱱ ᱫᱤᱱ ᱫᱷᱚ ᱯᱟᱥᱮᱜ ᱡᱟᱹᱨᱩᱲ ᱞᱮᱭᱟ ᱟᱨ ᱦᱚᱲ ᱦᱚᱞᱮ ᱛᱷᱚᱲᱟᱜ ᱜᱮᱭᱟ ᱟᱨ ᱛᱷᱚᱲᱟ ᱦᱚᱲ ᱛᱮᱢᱟ ᱮᱛᱮᱜ ᱵᱟᱝ ᱩᱲᱩᱜᱼᱟ ᱛᱚ ᱩᱱᱟᱹᱜ ᱩᱥᱟᱹᱨᱟ
ᱦᱮᱸ ᱦᱮᱸ ᱦᱮᱸ
ᱟᱨ ᱫᱟᱜ ᱡᱩᱫᱤ ᱛᱟᱦᱮᱱ ᱠᱷᱟᱡ ᱢᱤᱫ ᱨᱟᱴᱟᱣ ᱠᱟᱹᱢᱤ ᱞᱮᱠᱷᱟᱡ ᱚᱱᱟ ᱨᱮᱫᱚ ᱮᱛᱮᱜ ᱦᱩᱭᱩᱜ ᱠᱟᱱ ᱜᱮᱭᱟ ᱟᱫᱚ ᱫᱟᱜ ᱡᱩᱫᱤ ᱵᱟᱝ ᱛᱟᱦᱮᱱ ᱠᱷᱟᱱ ᱚᱱᱮ ᱠᱚ ᱢᱮᱱᱟ ᱟᱯᱱᱟᱨᱟᱜ ᱟᱻ ᱢᱟᱱᱮ ᱠᱩᱨᱩ ᱢᱩᱴᱩ ᱵᱟᱨᱦᱮ ᱨᱮ ᱜᱮ ᱛᱟᱦᱮᱱ ᱠᱟᱱᱟ ᱵᱟᱝ ᱚᱱᱟ ᱠᱟᱹᱢᱤ
ᱦᱮᱸ
ᱟᱨ ᱟᱞᱮ ᱢᱟ ᱦᱟᱸᱜ ᱡᱮᱞᱮᱠᱟ ᱵᱮᱱ ᱢᱮᱱ ᱠᱮ-ᱟ ᱥᱮᱨᱢᱟ ᱫᱟᱜ ᱵᱷᱚᱨᱥᱟ ᱢᱤᱱᱤ ᱥᱮ ᱢᱚ ᱴᱚᱨ ᱠᱚᱫᱚ ᱮᱱᱛᱮ ᱵᱟᱱᱩᱜ ᱛᱟᱞᱮᱭᱟ ᱛᱚ ᱟᱻ ᱟᱯᱮ ᱫᱚ ᱦᱟᱸᱜ ᱪᱮᱫ ᱞᱮᱠᱟ ᱥᱮᱨᱢᱟ ᱫᱟᱜ ᱵᱷᱚᱨᱥᱟ ᱯᱮ ᱪᱟᱥᱚᱜᱼᱟ ᱥᱮ ᱚᱝᱠᱟ ᱢᱚᱴᱚᱨ ᱠᱚ ᱪᱮ ᱠᱚᱪᱚᱝ
ᱟᱞᱮ ᱫᱚ ᱦᱤᱛᱳᱜ ᱵᱚᱨᱥᱟ ᱨᱮ ᱫᱚ ᱦᱤᱛᱳᱜ ᱫᱚ ᱤᱭᱟᱹ ᱛᱮᱜᱮ ᱞᱮ ᱪᱟᱥᱟ ᱥᱮᱨᱢᱟ ᱫᱟᱜ ᱛᱮᱜᱮ ᱟᱨ ᱠᱮᱱᱮᱞ ᱫᱟᱜ ᱦᱚᱸ ᱦᱮᱡ ᱟᱞᱮ ᱜᱮᱭᱟ ᱟᱲᱟᱜ ᱞᱮᱠᱷᱟᱡ
ᱦᱚᱭ ᱦᱳᱭ
ᱦᱮᱸᱻ
ᱟᱞᱮ ᱢᱟ ᱱᱚᱠᱟ ᱡᱮᱞᱮᱠᱟ ᱵᱮᱱ ᱢᱮᱱᱟ ᱠᱮᱱᱮᱞ ᱡᱩᱫᱤ ᱦᱚᱸ ᱢᱮᱱᱟᱜ ᱨᱮ ᱦᱚᱸ ᱛᱚᱵᱮ ᱚᱱᱟ ᱚᱠᱟ ᱠᱷᱚᱡ ᱮᱛᱮᱫ ᱫᱟᱜ ᱦᱤᱡᱩᱜ ᱠᱟᱱᱟ ᱚᱱᱟᱜ ᱮᱛᱮᱫ ᱵᱚᱜᱚᱡ ᱠᱟᱱᱟ ᱵᱚᱜᱚᱡ ᱠᱟᱱ ᱠᱷᱟᱛ ᱠᱷᱟᱹᱨ ᱛᱮ ᱫᱟᱜ ᱵᱟᱝ ᱥᱟᱯᱞᱟᱭᱚᱜ ᱠᱟᱱᱟ ᱱᱚᱛᱮ
ᱦᱮᱸ ᱦᱮᱸ
ᱟᱨ ᱚᱱᱟ ᱦᱤᱥᱟᱹᱵᱽ ᱛᱮ ᱫᱟᱜ ᱢᱟ ᱵᱟᱞᱮ ᱧᱟᱢᱮᱫ ᱠᱟᱱ ᱜᱮᱭᱟ ᱟᱨ ᱢᱚᱴᱚᱨ ᱠᱚᱢᱟ ᱦᱟᱸ ᱮᱛᱮᱫ ᱵᱟᱹᱱᱩᱜᱼᱟ ᱛᱚ ᱚᱱᱠᱟ ᱦᱤᱥᱟᱹᱵᱽ ᱞᱮᱠᱟ ᱛᱮᱢᱟ ᱛᱮ ᱥᱮᱨᱢᱟ ᱫᱟᱜ ᱨᱮᱜᱮ ᱞᱮ ᱵᱷᱚᱨᱥᱟ ᱠᱚᱜ ᱠᱟᱱᱟ ᱟᱨ ᱚᱱᱟ ᱠᱚ ᱚᱵᱚᱥᱥᱳᱭ ᱛᱟᱦᱮᱸ ᱞᱮᱱ ᱠᱟᱱᱡ ᱩᱱᱟᱹᱜ ᱫᱤᱱ ᱨᱮᱫᱚ ᱵᱟᱥᱮ ᱟᱞᱮ ᱫᱚᱞᱮ ᱨᱚᱦᱚᱭ ᱪᱟᱵᱟ ᱠᱮᱭᱟ ᱟᱨ ᱦᱩᱲ ᱦᱩᱲᱩ ᱨᱚᱦᱚᱭ ᱵᱟᱲᱟᱭ ᱞᱟᱹᱜᱤᱫ ᱛᱮᱫᱚ ᱟᱞᱮ ᱫᱚ ᱵᱟᱞᱮ ᱛᱟᱭᱚᱢ ᱵᱟᱲᱟᱭᱟ ᱥᱤᱡᱮᱱ ᱨᱮᱭᱟᱜ ᱨᱚᱦᱚᱭ ᱫᱚ ᱮᱱᱛᱮᱫ ᱥᱤᱡᱮᱱ ᱨᱮᱜᱮ ᱞᱮ ᱨᱚᱦᱚᱭᱟ ᱟᱨ ᱢᱤᱫᱴᱮᱱ ᱚᱱᱮ ᱠᱚ ᱢᱮᱱᱟ ᱠᱟᱹᱢᱤ ᱞᱟᱹᱠᱛᱤ ᱨᱮᱭᱟᱜ ᱚᱠᱟᱴᱟᱜ ᱠᱟᱹᱢᱤ ᱡᱩᱫᱤ ᱞᱟᱹᱠᱛᱤ ᱜᱮᱭᱟ ᱥᱮ ᱠᱟᱹᱢᱤ ᱜᱤ ᱡᱟᱨᱩᱲᱟ ᱚᱱᱠᱟᱱᱟᱜ ᱠᱟᱹᱢᱤ ᱫᱚ ᱟᱹᱞᱤᱧ ᱫᱚ ᱪᱮᱫ ᱞᱤᱧ ᱢᱮᱱᱟ ᱞᱟᱦᱟ ᱞᱟᱦᱟᱜᱤ ᱠᱟᱹᱢᱤ ᱠᱟᱜ ᱢᱚᱡᱽ ᱠᱟᱹᱢᱤ ᱠᱟᱛᱮᱫ ᱯᱷᱨᱤ ᱵᱟᱲᱟ ᱞᱮᱱ ᱠᱷᱟᱡ ᱮᱴᱟᱜ ᱪᱮᱫ ᱪᱚᱝ ᱠᱟᱹᱢᱤ ᱨᱮ ᱥᱟᱯᱲᱟᱣᱟ ᱚᱱᱮ ᱚᱝᱠᱟ
ᱦᱮᱸ
ᱟᱨᱻ ᱛᱚᱵᱮ ᱦᱟᱸᱜ ᱟᱸ ᱩᱛᱩ ᱡᱤᱱᱤᱥ ᱠᱚ ᱵᱚᱨᱛᱚᱢᱟᱱ ᱥᱤᱡᱤᱱ ᱨᱮ ᱪᱮᱫ ᱠᱚ ᱦᱟᱸᱜ ᱯᱮ ᱪᱟᱥ ᱵᱟᱲᱟᱣ ᱠᱟᱫ ᱛᱟᱵᱚᱱᱟ
ᱦᱩᱲᱩ ᱢᱮᱱᱟᱜ-ᱟ ᱥᱮ ᱚᱱᱟ ᱦᱚᱛᱮᱡ ᱛᱮ ᱟᱫᱚ ᱡᱟ ᱠᱤᱪᱷᱩ ᱪᱟᱥ ᱜᱮ ᱦᱩᱭᱩᱜ ᱜᱮᱭᱟ